ᱦᱮᱞᱳ
ᱦᱮᱸ ᱫᱟ ᱡᱚᱦᱟᱨ ᱜᱮ
ᱦᱮᱸ ᱡᱚᱦᱟᱨ ᱜᱮ᱾ ᱢᱟᱹᱭ ᱤᱧᱟᱹᱜ ᱨᱚᱲ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ ᱾
ᱦᱮᱸ ᱛᱟᱦᱚᱞᱮ ᱱᱟᱯᱟᱭ ᱵᱟᱲᱟ ᱜᱮᱭᱟᱯᱮ ᱛᱚ?
ᱦᱮᱸ ᱱᱟᱯᱟᱭ ᱵᱟᱲᱟ ᱜᱮᱭᱟᱞᱮ ᱾
ᱟᱪᱪᱷᱟ ᱥᱮᱛᱟᱜ ᱨᱮ ᱡᱟᱦᱟᱱᱟᱜ ᱡᱚᱢ ᱵᱟᱲᱟ ᱠᱚ ᱦᱩᱭᱱᱟ ᱪᱟ ᱱᱟᱥᱛᱟ ᱞᱮᱠᱟᱱᱟᱜ
ᱦᱮᱸ ᱦᱩᱭ ᱟᱠᱟᱱᱟ ᱾
ᱦᱮᱸ ᱟᱹᱰᱤ ᱢᱚᱸᱡᱽ᱾ ᱛᱟᱦᱚᱞᱮ ᱟᱯᱮ ᱫᱤᱥᱚᱢ ᱥᱮᱫ ᱫᱟᱜ ᱡᱟᱹᱲᱤ ᱚᱠᱟ ᱞᱮᱠᱟ ᱦᱩᱭᱱᱟ?
ᱦᱮᱸ ᱫᱟᱜ ᱡᱟᱹᱲᱤ ᱦᱩᱭ ᱟᱠᱟᱱ ᱜᱮᱭᱟ ᱵᱮᱥᱜᱮ᱾ ᱦᱚᱞᱟ ᱫᱚᱢᱮ ᱜᱮ ᱫᱟᱜ ᱡᱟᱹᱲᱤᱭ ᱠᱟᱜᱼᱟᱭ᱾
ᱟᱪᱪᱷᱟ ᱛᱟᱦᱚᱞᱮ ᱨᱚᱦᱚᱭ ᱠᱟᱹᱢᱤ ᱠᱚᱫᱚ ᱛᱤᱱᱟᱹᱜ ᱥᱟᱺᱜᱤᱧ ᱠᱟᱜᱼᱟ ᱯᱮ?
ᱨᱚᱦᱚᱭ ᱠᱚᱫᱚ ᱱᱟᱦᱟᱜ ᱟᱹᱣᱨᱤᱭᱟᱜᱼᱟ ᱱᱚᱜ ᱚᱭ ᱛᱚᱲᱟ ᱠᱚᱜᱮᱞᱮ ᱜᱤᱰᱤᱭ ᱠᱟᱫ ᱛᱮ ᱚᱱᱟ ᱠᱚᱜᱮ ᱚᱢᱚᱱ ᱵᱟᱲᱟᱜ ᱠᱟᱱᱟ᱾
ᱟᱪᱪᱷᱟ ᱟᱯᱮ ᱥᱮᱫ ᱫᱚ ᱛᱚᱞᱟ ᱠᱚᱫᱚ ᱠᱚ ᱜᱤᱰᱤᱭᱟ ᱥᱮ ᱪᱟᱨᱟᱭ ᱜᱮᱭᱟ ᱠᱚ?
ᱮᱸ ᱜᱤᱰᱤᱭᱟ ᱠᱚ᱾
ᱦᱚ ᱟᱞᱮ ᱥᱮᱫ ᱫᱚ ᱦᱟᱜ ᱠᱷᱟᱡ ᱪᱟᱨᱟ ᱠᱚᱠᱚ ᱦᱳᱭ ᱚᱱᱟᱜᱮ᱾ ᱟᱪᱪᱷᱟ ᱢᱟᱹᱭ ᱛᱟᱦᱚᱞᱮ ᱛᱮᱦᱮᱧ ᱫᱚ ᱚᱱᱟ ᱥᱟᱱᱛᱟᱞᱤ ᱥᱟᱶᱸᱦᱮᱫ ᱨᱮᱱᱟᱜ ᱠᱤᱪᱷᱩ ᱜᱟᱱ ᱤᱭᱟᱹ ᱮᱢ ᱥᱤ ᱠᱤᱭᱩ ᱴᱟᱭᱤᱯ ᱞᱟᱝ ᱨᱚᱯᱚᱲᱟ ᱦᱮᱸ ᱥᱮ᱾
ᱦᱮᱸ᱾
ᱦᱳᱭ ᱛᱟᱦᱚᱞᱮ ᱟᱢ ᱦᱚᱸ ᱡᱩᱫᱤ ᱚᱱᱠᱟᱱᱟᱜ ᱡᱟᱦᱟᱱᱟᱜ ᱠᱩᱠᱞᱤᱢ ᱤᱭᱟᱹ ᱞᱟᱹᱭ ᱫᱟᱲᱮᱭᱟᱜᱼᱟ ᱟᱹᱰᱤᱜᱮ ᱱᱟᱯᱟᱭᱚᱜᱼᱟ ᱦᱮᱸᱥᱮ᱾
ᱦᱮᱸ᱾
ᱴᱷᱤᱠ ᱟᱪᱷᱮ ᱯᱳᱭᱞᱳ ᱨᱮ ᱛᱟᱦᱚᱞᱮ ᱤᱧ ᱠᱩᱠᱞᱤᱭᱮᱫ ᱢᱮᱭᱟᱮᱸ ᱦᱮᱸ ᱥᱮ?
ᱦᱮᱸ ᱢᱟ ᱟᱫᱚ ᱞᱟᱹᱭ ᱢᱮ᱾
ᱦᱮᱸ ᱤᱭᱟᱹ ᱟᱫᱤᱵᱟᱹᱥᱤ ᱥᱟᱶᱛᱟ ᱥᱮᱪᱮᱫ ᱞᱟᱠᱪᱟᱨ ᱥᱮᱢᱞᱮᱫ ᱫᱚ ᱛᱤᱱᱟᱹᱜ ᱥᱟᱞᱨᱮ ᱛᱮᱭᱟᱨ ᱞᱮᱱᱟ?
ᱦᱮᱸ ᱫᱚ ᱚᱱᱟ ᱫᱚ ᱤᱧᱟᱹᱜ ᱫᱚ ᱫᱤᱥᱟᱹ ᱵᱟᱹᱱᱩᱜ ᱛᱤᱧᱟᱹ ᱟᱢᱜᱮᱢ ᱞᱟᱹᱭ ᱞᱮᱠᱷᱟᱱ ᱱᱟᱯᱟᱭ ᱠᱚᱜᱼᱟ᱾
ᱟᱪᱪᱷᱟ ᱱᱚᱣᱟ ᱫᱚ ᱛᱮᱭᱟᱨ ᱞᱮᱱᱟ ᱦᱟᱸᱜ ᱠᱷᱟᱡ ᱩᱱᱤᱥᱥᱚ ᱪᱳᱥᱳᱴᱴᱤ ᱥᱟᱞᱨᱮ ᱦᱟᱸᱜ ᱠᱷᱟᱡ ᱟᱨ ᱱᱚᱣᱟ ᱫᱚ ᱚᱠᱟᱨᱮ ᱢᱮᱱᱟᱜ ᱛᱟᱵᱚᱱᱟ? ᱠᱷᱟᱡ ᱨᱢ ᱞᱟᱹᱭ ᱫᱟᱲᱮᱭᱟᱜᱼᱟ?
ᱵᱟᱝᱟ᱾
ᱟᱪᱪᱷᱟ ᱱᱚᱣᱟ ᱫᱚ ᱦᱟᱜ ᱠᱷᱚᱡᱽ ᱠᱳᱞᱠᱟᱛᱟ ᱨᱮ ᱢᱮᱱᱟᱜᱼᱟ᱾ ᱴᱷᱤᱠ ᱟᱪᱷᱮ ᱢᱟᱹᱭ ᱢᱟ ᱟᱨᱟ ᱚᱱᱠᱟ ᱱᱟᱜ ᱠᱩᱠᱞᱤ ᱫᱚᱦᱚᱭ ᱢᱮ᱾
ᱦᱮᱸ ᱤᱧ ᱫᱚ ᱚᱱᱮ ᱵᱷᱮᱱᱛᱟ ᱠᱟᱛᱷᱟ ᱨᱮᱱᱟᱜ ᱜᱤᱧ ᱞᱟᱹᱭᱮᱜᱼᱟ᱾
ᱦᱮᱸ ᱦᱮᱸ ᱢᱟ ᱞᱟᱹᱭ ᱢᱮ᱾
ᱡᱮ ᱛᱟᱸᱵᱟ ᱛᱩᱨᱥᱤ ᱢᱮᱱᱛᱮ ᱫᱚ ᱪᱮᱫ ᱵᱚᱱ ᱢᱮᱛᱟᱜᱼᱟ?
ᱟᱪᱪᱷᱟ ᱢᱟᱹᱭ ᱱᱚᱣᱟ ᱨᱮᱱᱟᱜ ᱞᱟᱹᱱᱟᱹᱭ ᱢᱟ ᱵᱟᱝ ᱤᱧ ᱞᱟᱹᱭ ᱫᱟᱲᱮᱭᱟᱜ ᱠᱟᱱᱟ ᱦᱟᱸᱜ ᱠᱷᱟᱡ᱾ ᱟᱢ ᱴᱷᱮᱱ ᱜᱮᱧ ᱟᱥᱚᱜ ᱠᱟᱱᱟ ᱡᱮ ᱞᱟᱹᱭᱟᱢ᱾
ᱦᱮᱸ ᱛᱟᱢᱵᱟ ᱛᱩᱨᱥᱤ ᱢᱮᱱᱛᱮ ᱫᱚ ᱚᱱᱟ ᱠᱤᱨᱭᱟᱹ ᱜᱮ ᱱᱟᱜ ᱠᱚ ᱵᱩᱡᱷᱟᱹᱣ ᱦᱚᱪᱚ ᱟᱠᱟᱜᱼᱟ᱾
ᱟᱪᱪᱷᱟ ᱟᱹᱰᱤ ᱱᱟᱯᱟᱭ ᱛᱟᱦᱚᱞᱮ ᱢᱟᱹᱭ ᱤᱧ ᱦᱚᱸ ᱟᱨᱚ ᱵᱷᱮᱱᱛᱟ ᱠᱟᱛᱷᱟ ᱜᱤᱧ ᱞᱟᱹᱭᱮᱫᱼᱟ ᱦᱮᱸ ᱥᱮ᱾ ᱵᱟᱯᱞᱟᱨᱮ ᱥᱮᱸᱜᱮᱸᱞ ᱥᱩᱥᱩᱨ ᱵᱟᱝ ᱫᱚ ᱚᱠᱚᱭ ᱠᱚ ᱢᱮᱛᱟ ᱠᱚ ᱠᱟᱱᱟ? ᱵᱟᱯᱞᱟ ᱚᱠᱛᱚ ᱨᱮ ᱥᱮᱸᱜᱮᱸᱞ ᱥᱩᱥᱩᱨ ᱵᱟᱝ ᱫᱚ ᱚᱠᱚᱭ ᱠᱚ ᱢᱮᱛᱟ ᱠᱚ ᱠᱟᱱᱟ?
ᱦᱮᱸ ᱚᱱᱟ ᱫᱚ ᱱᱟᱜ ᱤᱧᱟᱹᱜ ᱫᱚ ᱫᱤᱥᱟᱹ ᱵᱟᱹᱱᱩᱜ ᱛᱤᱧᱟᱹ᱾ ᱚᱱᱟ ᱫᱚ ᱟᱢᱜᱮᱢ ᱞᱟᱹᱭ ᱞᱮᱠᱷᱟᱱ ᱱᱟᱯᱟᱭ ᱠᱚᱜᱼᱟ᱾
ᱟᱪᱪᱷᱟ ᱱᱚᱣᱟ ᱫᱚ ᱵᱟᱯᱞᱟ ᱨᱮ ᱦᱟᱸᱜ ᱠᱷᱟᱡ ᱢᱮᱛᱟ ᱠᱚ ᱠᱟᱱᱟ ᱠᱚ ᱡᱟᱦᱟᱸᱭ ᱜᱟᱛᱮ ᱠᱩᱲᱤ ᱜᱤᱫᱽᱨᱟᱹ ᱠᱚ ᱛᱟᱦᱮᱱᱟ᱾ ᱩᱱᱠᱩ ᱜᱮ ᱥᱮᱸᱜᱮᱸᱞ ᱥᱩᱥᱩᱨ ᱵᱟᱝ ᱫᱚᱠᱚ ᱢᱮᱛᱟ ᱠᱚ ᱠᱟᱱᱟ᱾
ᱦᱮᱸ᱾
ᱢᱟ ᱢᱟᱹᱭ ᱟᱨᱚ ᱚᱱᱠᱟᱱᱟᱜ ᱠᱩᱠᱞᱤ ᱫᱚᱦᱚᱭ ᱢᱮ᱾
ᱛᱟᱞᱟ ᱴᱟᱺᱰᱤ ᱢᱮᱱᱛᱮ ᱫᱚ ᱚᱠᱟ ᱵᱚᱱ ᱢᱮᱛᱟᱜᱼᱟ ᱚᱱᱟ ᱵᱷᱮᱱᱛᱟ ᱠᱟᱛᱷᱟᱜ ᱜᱮ᱾
ᱟᱪᱪᱷᱟ ᱢᱟᱹᱭ ᱱᱚᱣᱟ ᱨᱮᱱᱟᱜ ᱛᱮᱞᱟ ᱦᱚᱸ ᱵᱟᱝ ᱤᱧ ᱞᱟᱹᱭ ᱫᱟᱲᱮᱜ ᱠᱟᱱᱟ᱾
ᱦᱮᱸ ᱚᱱᱟ ᱫᱚ ᱛᱟᱞᱟ ᱴᱟᱺᱰᱤ ᱢᱮᱱᱛᱮ ᱫᱚ ᱴᱩᱣᱟᱹᱨ ᱵᱚᱱ ᱢᱮᱛᱟᱜ ᱠᱟᱱᱟ ᱦᱟᱸᱜ᱾
ᱟᱪᱪᱷᱟ ᱦᱳᱭ ᱦᱳᱭ ᱛᱟᱞᱟ ᱴᱟᱺᱰᱤ ᱢᱮᱱᱛᱮ ᱴᱩᱣᱟᱹᱨ ᱦᱳᱭ ᱟᱹᱰᱤ ᱱᱟᱯᱟᱭ ᱜᱮ᱾ ᱛᱟᱦᱚᱞᱮ ᱢᱟᱹᱭ ᱵᱟᱯᱞᱟ ᱨᱮ ᱵᱤᱸᱫᱤ ᱜᱟᱱᱟᱜ ᱫᱚ ᱪᱮᱫ? ᱠᱚ ᱢᱮᱛᱟᱜᱼᱟ ᱵᱟᱯᱞᱟ ᱚᱠᱛᱚ ᱢᱤᱫᱴᱟᱝ ᱠᱟᱛᱷᱟ ᱠᱚ ᱞᱟᱹᱭ ᱜᱮᱭᱟ ᱵᱤᱸᱫᱤ ᱜᱟᱱᱟᱜ ᱱᱚᱣᱟ ᱨᱮᱱᱟᱜ
ᱦᱮᱸ ᱚᱱᱟ ᱫᱚ ᱱᱟᱜ ᱚᱱᱮ ᱠᱷᱟᱸᱰᱟ ᱞᱩᱜᱽᱲᱤ᱾
ᱦᱮᱸ ᱱᱚᱣᱟ ᱨᱮᱱᱟᱜ ᱛᱮᱞᱟ ᱫᱚ ᱦᱟᱜ ᱠᱷᱟᱡ ᱠᱷᱟᱸᱰᱟ ᱞᱩᱜᱽᱲᱤ ᱜᱮ ᱦᱩᱭᱩᱜᱼᱟ᱾ ᱟᱪᱪᱷᱟ ᱢᱟ ᱟᱨᱚ ᱠᱩᱠᱞᱤ ᱫᱚᱦᱚᱭ ᱢᱮ᱾
ᱛᱮᱞᱠᱩᱯᱤ ᱵᱟᱨᱱᱤ ᱧᱮᱞ ᱟᱨ ᱚᱱᱟ ᱛᱮᱞᱠᱩᱯᱤ ᱵᱟᱨᱱᱤ ᱫᱚ ᱱᱟᱜ ᱚᱠᱟ ᱵᱚᱱ ᱢᱮᱛᱟᱜᱼᱟ?
ᱱᱚᱣᱟ ᱫᱚ ᱦᱟᱸᱜ ᱠᱷᱟᱡ ᱛᱮᱞᱠᱩᱯᱤ ᱵᱟᱨᱱᱤ ᱫᱚ ᱤᱧᱟᱹᱜ ᱦᱚᱸ ᱦᱟᱜ ᱠᱷᱟᱡ ᱴᱷᱤᱠ ᱫᱚ ᱩᱭᱦᱟᱹᱨ ᱵᱟᱝ ᱦᱤᱡᱩᱜ ᱠᱟᱱ ᱛᱤᱧᱟᱹ᱾
ᱦᱮᱸ ᱚᱱᱟ ᱫᱚ ᱱᱟᱜ ᱜᱚᱡ ᱜᱮ
ᱟᱪᱪᱷᱟ ᱦᱳᱭ ᱟᱨ ᱛᱟᱦᱚᱞᱮ ᱢᱟᱹᱭ ᱞᱚᱥᱟᱨᱮᱡ ᱢᱮᱱᱛᱮᱫᱚ ᱪᱮᱫ ᱵᱚᱱ ᱵᱩᱡᱷᱟᱹᱣᱟ?
ᱜᱚᱡ ᱵᱟᱧᱪᱟᱣ
ᱦᱮᱸ ᱱᱚᱣᱟ ᱫᱚ ᱚᱱᱠᱟ ᱴᱟᱭᱤᱯ ᱜᱮ ᱢᱮᱱᱠᱷᱟᱱ ᱱᱚᱣᱟ ᱫᱚ ᱨᱟᱱᱰᱤ ᱟᱭᱩ ᱠᱚ ᱢᱮᱛᱟ ᱠᱚ ᱠᱟᱱᱟ ᱞᱚᱥᱟᱨᱮᱡ ᱢᱮᱱᱛᱮᱫᱚ ᱟᱠᱷᱟᱡ
ᱦᱮᱸ
ᱢᱟ ᱟᱨᱚ ᱠᱩᱠᱞᱤ ᱫᱚᱦᱚᱨ ᱢᱮ ᱦᱮᱞᱳ
ᱦᱮᱸ
ᱢᱟ ᱢᱟ. ᱭ ᱠᱩᱠᱞᱤ ᱫᱚᱦᱚᱭ ᱢᱮ ᱟᱨᱚ ᱚᱱᱠᱟᱱᱟᱜ
ᱛᱚᱣᱟ ᱵᱟᱦᱟ ᱢᱮᱱᱛᱮᱫᱚ ᱚᱠᱚᱭ ᱵᱚᱱ ᱢᱮᱛᱟ ᱠᱚᱣᱟ
ᱛᱚᱣᱟ ᱵᱟᱦᱟ ᱱᱚᱣᱟ ᱫᱚ ᱦᱩᱭᱩᱜᱼᱟ ᱢᱚᱱᱮ ᱦᱚᱭ ᱜᱤᱫᱽᱨᱟᱹ
ᱦᱮᱸ ᱩᱱᱠᱩ ᱚᱱᱟ ᱫᱚ ᱱᱟᱜ ᱵᱟᱝ ᱦᱩᱭᱩᱜ ᱠᱟᱱᱟ ᱱᱚᱣᱟ ᱫᱚ ᱛᱚᱣᱟᱵᱟ ᱦᱚᱸ ᱢᱮᱱᱛᱮᱫᱚ ᱵᱟᱹᱦᱩ ᱠᱩᱲᱤ ᱡᱟᱦᱟᱸᱭ ᱵᱟᱦᱩ ᱧᱮᱯᱮᱞᱚᱜ ᱠᱚ ᱪᱟᱞᱟᱜ ᱠᱟᱱᱟᱜ ᱰᱟᱺᱜᱩᱣᱟᱹ ᱠᱩᱲᱤ ᱩᱱᱠᱩ ᱜᱮ ᱛᱚᱣᱟ ᱵᱟᱦᱟ ᱢᱮᱱᱛᱮ ᱫᱚ ᱠᱚ ᱢᱮᱛᱟ ᱠᱚ ᱡᱟᱦᱟᱸᱭ ᱵᱟᱹᱦᱩ ᱢᱮᱱᱛᱮᱠᱚ ᱟᱹᱜᱩ ᱠᱚᱣᱟ
ᱦᱮᱸ ᱦᱮᱸ ᱮᱠᱫᱚᱢ ᱟᱹᱰᱤ ᱡᱚᱛᱷᱟᱛ ᱠᱩᱠᱞᱤ ᱛᱟᱦᱚᱞᱮ ᱢᱟᱹᱭ ᱤᱧ ᱞᱟᱹᱭᱫᱟ ᱦᱮᱸᱥᱮ ᱥᱤᱠᱷᱟᱹ ᱫᱚ ᱚᱠᱚᱭ ᱠᱚᱣᱟᱜ ᱩᱯᱨᱩᱢ ᱪᱤᱱᱦᱟᱹ ᱠᱟᱱᱟ
ᱥᱤᱠᱷᱟᱹ
ᱦᱮᱸ
ᱡᱟᱦᱟᱸ ᱠᱚᱲᱟ ᱠᱷᱚᱱᱟᱜ ᱠᱚ ᱥᱤᱠᱷᱟᱹ ᱠᱚ ᱦᱟᱛᱟᱣᱟ ᱚᱱᱟ
ᱦᱮᱸ ᱱᱚᱣᱟ ᱥᱤᱠᱷᱟᱹ ᱫᱚ ᱟᱠᱷᱟᱡ ᱠᱚᱲᱟ ᱜᱤᱫᱽᱨᱟᱹᱣᱟᱜ ᱩᱯᱨᱩᱢ ᱪᱤᱱᱦᱟᱹ ᱠᱟᱱᱟ ᱢᱮᱱᱠᱷᱟᱱ ᱠᱷᱚᱫᱟ ᱫᱚ ᱚᱠᱚᱭ ᱠᱚᱣᱟᱜ ᱩᱯᱨᱩᱢ ᱪᱤᱱᱦᱟᱹ ᱠᱟᱱᱟ?
ᱚᱱᱟ ᱫᱚ ᱡᱟᱦᱟᱸᱭ ᱠᱩᱲᱤ ᱠᱚ ᱱᱟᱦᱟᱜ ᱠᱷᱚᱫᱟ ᱠᱚ ᱦᱟᱛᱟᱣᱟ
ᱦᱮᱸ ᱮᱠᱫᱚᱢ ᱟᱨ ᱢᱟ. ᱭ ᱛᱟᱦᱮᱞᱮ ᱢᱮᱱᱫᱚ ᱡᱮ ᱚᱱᱮ ᱥᱟᱱᱛᱟᱲ ᱠᱚᱣᱟᱜ ᱥᱮᱨᱢᱟ ᱢᱟᱱᱮ ᱚᱠᱟ ᱫᱚ ᱯᱳᱭᱞᱳ ᱪᱟᱸᱫᱳ ᱨᱮ ᱯᱟᱲᱟᱜᱼᱟ ᱥᱟᱱᱛᱟᱲ ᱠᱚᱣᱟᱜ ᱥᱮᱨᱢᱟ ᱞᱮᱠᱟᱛᱮ ᱯᱩᱭᱞᱳ ᱪᱟᱸᱫᱚ ᱫᱚ ᱚᱠᱟᱴᱟᱜ ᱠᱟᱱᱟ
ᱦᱮᱞᱳ ᱢᱟ ᱢᱟᱜ ᱵᱚᱸᱜᱟ
ᱦᱮᱸ ᱱᱚᱣᱟ ᱫᱚ ᱢᱟᱜᱽ ᱵᱚᱸᱜᱟ ᱜᱮ ᱟᱠᱷᱟᱡ ᱦᱩᱭᱩᱜᱼᱟ
ᱦᱮᱸ
ᱛᱟᱦᱚᱞᱮ ᱢᱟ ᱟᱨᱚ ᱚᱱᱠᱟᱱᱟᱜ ᱠᱩᱠᱞᱤ ᱡᱩᱫᱤᱢ ᱧᱟᱢᱮᱫ ᱠᱷᱟᱱ ᱞᱟᱹᱭ ᱛᱟᱞᱟᱝ ᱢᱮ
ᱵᱷᱮᱱᱛᱟ ᱠᱟᱛᱷᱟ ᱜᱮ ᱟᱜ ᱥᱟᱨ ᱠᱟᱹᱯᱤ ᱚᱱᱟ ᱫᱚ ᱚᱱᱟ ᱢᱮᱱᱛᱮᱫᱚ ᱪᱮᱫ ᱵᱚᱱ ᱵᱩᱡᱷᱟᱹᱣᱟ?
ᱟᱠᱷᱟᱡ ᱱᱚ ᱟᱜ ᱥᱟᱨ ᱠᱟᱯᱤᱥᱟᱜ ᱠᱷᱟᱱ ᱱᱚᱣᱟ ᱫᱚ ᱵᱟᱝ ᱤᱧ ᱞᱟᱹᱭ ᱫᱟᱲᱮᱭᱟᱜ ᱠᱟᱱᱟ᱾
ᱦᱮᱸ ᱚᱱᱟ ᱫᱚ ᱱᱟᱜ ᱤᱧᱜᱤᱧ ᱞᱟᱹᱭᱮᱜᱼᱟ ᱚᱱᱟ ᱢᱮᱱᱛᱮᱫᱚ ᱞᱟᱹᱲᱦᱟᱹᱭ ᱜᱮᱵᱚᱱ ᱵᱩᱡᱷᱟᱹᱣᱟ᱾
ᱟᱪᱪᱷᱟ ᱦᱳᱭ, ᱛᱟᱦᱚᱞᱮ ᱤᱧ ᱦᱚᱸᱚᱸ ᱟᱨᱚ ᱚᱱᱠᱟᱱᱟᱜ ᱵᱷᱮᱱᱛᱟ ᱠᱟᱛᱷᱟᱧ ᱢᱮᱱ ᱦᱮᱸᱥᱮ ᱡᱮ ᱡᱷᱟᱱᱴᱤ ᱠᱳᱠᱳᱨ ᱢᱮᱱᱛᱮ ᱫᱚᱚ ᱪᱮᱫᱮ ᱵᱚᱱ ᱩᱯᱨᱩᱢ ᱠᱚᱣᱟ?
ᱡᱷᱟᱹᱴᱤ ᱠᱚᱠᱚᱨ ᱢᱮᱱᱛᱮ ᱫᱚ ᱥᱤᱢ ᱱᱟᱦᱟᱜ
ᱦᱮᱸ ᱱᱚᱣᱟ ᱨᱮᱱᱟᱜ ᱛᱮᱞᱟ ᱫᱚ ᱟᱠᱷᱟᱡ ᱥᱤᱢ ᱜᱮ ᱦᱩᱭᱩᱜᱼᱟ᱾
ᱦᱮᱸ
ᱛᱟᱦᱚᱞᱮ ᱢᱟᱹᱭ ᱟᱨᱚ ᱚᱱᱠᱟᱱᱟᱜ ᱤᱧ ᱠᱩᱩᱞᱤᱭᱮᱫ ᱢᱮᱭᱟ ᱦᱮᱸᱥᱮ ᱢᱟᱱᱮ ᱱᱚᱣᱟ ᱫᱚ ᱮᱢᱱᱤ ᱱᱚᱨᱢᱟᱞ ᱥᱳᱥ ᱪᱮᱱ ᱠᱟᱱᱟ ᱵᱷᱮᱱᱛᱟ ᱠᱟᱛᱷᱟ ᱫᱚ ᱵᱟᱝ ᱠᱟᱱᱟ ᱟᱷᱟᱡ ᱥᱟᱱᱛᱟᱲ ᱥᱟᱶᱛᱟ ᱨᱮ ᱡᱷᱚᱛᱚ ᱠᱷᱚᱱᱟᱜ ᱢᱟᱱᱮ ᱢᱩᱪᱟᱹᱫ ᱵᱤᱪᱟᱹᱨ ᱫᱚ ᱚᱠᱟᱴᱟᱜ ᱠᱟᱱᱟ?
ᱡᱟᱦᱟᱱᱟᱜ ᱞᱚ ᱵᱤᱨ ᱦᱩᱭᱩᱜᱼᱟ ᱵᱤᱪᱟᱹᱨ ᱚᱱᱟᱴᱟᱜ ᱜᱮ ᱢᱩᱪᱟᱹᱫ ᱵᱤᱪᱟᱹᱨ᱾
ᱦᱮᱸ ᱮᱠᱫᱚᱢ ᱱᱚᱣᱟ ᱫᱚ ᱚᱱᱟ ᱜᱮ ᱦᱩᱭᱩᱜᱼᱟ ᱢᱟ ᱟᱨᱦᱚ ᱠᱩᱠᱞᱤ ᱫᱚᱦᱚᱭ ᱢᱮ
ᱚᱱᱮ ᱡᱟᱦᱟᱸ ᱛᱩᱲᱤ ᱵᱟᱦᱟ ᱜᱮ ᱵᱮᱸᱜᱮᱫ ᱚᱱᱟ ᱫᱚ ᱱᱟᱜ ᱪᱮᱫ ᱵᱚᱱ ᱢᱮᱛᱟᱜᱼᱟ?
ᱛᱩᱲᱤ ᱵᱟᱦᱟ ᱵᱮᱸᱜᱮᱫ ᱫᱚ ᱦᱟᱸᱜᱠᱷᱟᱡ ᱦᱟᱱᱮ ᱤᱧ ᱦᱚᱸ ᱦᱟᱸᱠᱷᱟᱡ ᱵᱟᱝ ᱤᱧ ᱫᱤᱥᱟᱹᱭᱮᱫᱟ ᱱᱚᱣᱟ ᱫᱚ ᱟᱢ ᱜᱮ ᱞᱟᱹᱭ ᱢᱮ ᱦᱟᱸᱠᱷᱟᱡ
ᱦᱮᱸ ᱚᱱᱟ ᱫᱚ ᱱᱟᱜ ᱟᱫᱸ-ᱢᱟᱫᱟᱣ ᱡᱟᱦᱟᱸ ᱟᱹᱭᱠᱟᱹᱣ ᱚᱱᱟ ᱜᱮᱵᱚᱱ ᱢᱮᱛᱟᱜᱼᱟ᱾
ᱦᱮᱸ ᱛᱩᱲᱤ ᱵᱟᱦᱟ ᱵᱮᱸᱜᱮᱫ ᱴᱷᱤᱠ ᱴᱷᱤᱠ ᱛᱟᱦᱚᱞᱮ ᱢᱟᱹᱭ ᱟᱵᱚ ᱥᱟᱱᱛᱟᱲ ᱥᱚᱢᱟᱡᱽ ᱨᱮ ᱛᱤᱱ ᱚᱠᱛᱚ ᱱᱤᱢ ᱫᱟᱠᱟ ᱠᱚ ᱡᱚᱢ ᱜᱮᱭᱟ
ᱡᱚᱠᱷᱚᱱ ᱱᱟᱦᱟᱜ ᱟᱼᱼ ᱦᱸ ᱜᱤᱫᱽᱨᱟᱹ ᱠᱚ ᱦᱚᱭᱚ ᱨᱩᱣᱟᱹᱲ ᱠᱚᱣᱟ
ᱦᱮᱸ
ᱡᱮ ᱧᱩᱛᱩᱢ ᱠᱚ ᱧᱩᱛᱩᱢ ᱠᱚ ᱮᱢᱟ ᱠᱚᱣᱟ ᱩᱱ ᱡᱚᱠᱷᱚᱱ ᱜᱮ ᱟᱵᱚ ᱫᱚ ᱱᱤᱢ ᱫᱟᱠᱟ ᱵᱚᱱ ᱡᱚᱢᱟ
ᱦᱮᱸ ᱟᱪᱪᱷᱟ ᱛᱟᱦᱞᱮ ᱢᱟᱹᱭ ᱡᱚᱠᱷᱚᱱ ᱢᱤᱫᱴᱟᱝ ᱜᱤᱫᱽᱨᱟᱹ ᱡᱟᱱᱟᱢ ᱛᱟᱭᱚᱢ ᱚᱲᱟᱜ ᱛᱮᱠᱚ ᱟᱹᱜᱩᱭᱮᱭᱟ ᱩᱱᱤ ᱜᱤᱫᱽᱨᱟᱹ ᱡᱚᱠᱷᱚᱱ ᱯᱟᱨᱠᱚᱢ ᱨᱮᱚᱢ ᱜᱤ ᱛᱤᱠᱮᱭᱟ ᱚᱱᱟ ᱜᱤᱫᱽᱨᱟᱹᱣᱟᱜ ᱵᱚᱦᱚᱜ ᱫᱷᱟᱨᱮ ᱪᱮᱫ ᱠᱚ ᱫᱚᱦᱚᱣᱟᱜᱼᱟ ᱚᱱᱠᱟᱱᱟᱜ ᱡᱤᱱᱤᱥ
ᱦᱮᱸ ᱢᱤᱫᱴᱟᱝ ᱥᱟᱨ ᱠᱚ ᱫᱚᱦᱚ ᱟᱭᱟ ᱾
ᱦᱮᱸ ᱛᱟᱨᱯᱚᱨᱮ ᱢᱟᱱᱮ ᱪᱷᱟᱹᱴᱭᱟᱹᱨ ᱚᱠᱛᱚ ᱥᱮ ᱢᱟᱱᱮ ᱜᱤᱫᱽᱨᱟᱹ ᱛᱳᱯᱩ ᱚᱠᱛᱚ ᱪᱮᱫ ᱥᱟᱠᱟᱢ ᱨᱮ ᱢᱟᱱᱮ ᱛᱤ ᱨᱮ ᱫᱚᱦᱚ ᱠᱟᱛᱮᱫ ᱠᱚ ᱛᱩᱯᱩᱭᱭᱟ ᱞᱟᱹᱭ ᱫᱟᱲᱮᱭᱟᱜᱼᱟᱢ
ᱦᱮᱸ ᱚᱱᱟ ᱟᱛᱱᱟᱜ ᱥᱟᱠᱟᱢ ᱨᱮ᱾
ᱦᱮᱸ ᱮᱠᱫᱚᱢ ᱱᱚᱣᱟ ᱨᱮᱱᱟᱜ ᱡᱚᱛᱷᱟᱛ ᱛᱮᱞᱟ ᱫᱚ ᱟᱛᱱᱟᱜ ᱥᱟᱠᱟᱢ ᱦᱟᱸᱜ ᱠᱷᱟᱡ ᱪᱷᱟᱹᱴᱭᱟᱹᱨ ᱚᱠ ᱛᱚ ᱢᱟᱱᱮ ᱚᱠᱚᱭ ᱵᱚᱸᱜᱟ ᱵᱩᱨᱩᱭᱟᱭ ᱱᱚᱣᱟ ᱤᱭᱟᱹ ᱪᱷᱟᱹᱴᱭᱟᱹᱨ ᱠᱟᱹᱢᱤ ᱨᱮᱫᱚ?
ᱡᱟᱦᱟᱸᱭ ᱱᱟᱜ ᱫᱷᱟᱹᱭ ᱵᱩᱲᱦᱤ ᱛᱟᱦᱮᱱᱟᱭ ᱩᱱᱤᱜ ᱜᱮ ᱵᱚᱸᱜᱟ ᱵᱩᱨᱩᱭᱟᱭ ᱾
ᱵᱟᱝ ᱪᱷᱟᱹᱴᱭᱟᱹᱨ ᱚᱠᱛᱚ ᱱᱚᱣᱟ ᱫᱚ ᱪᱷᱩᱛ ᱯᱷᱮᱲᱟᱣ ᱚᱠᱛᱚ ᱫᱚ ᱵᱟᱝ ᱪᱷᱟᱹᱴᱭᱟᱹᱨ ᱚᱠᱛᱚ ᱨᱮᱱᱟᱜ ᱠᱟᱛᱷᱟ ᱡᱟᱦᱟᱸ ᱦᱟᱺᱰᱤ ᱪᱚᱰᱚᱨᱟᱭ ᱩᱱᱤ ᱫᱚ ᱚᱠᱚᱭ?
ᱚᱱᱟ ᱫᱚ ᱱᱟᱦᱟᱜ ᱤᱧᱟᱹᱜ ᱫᱚ ᱫᱤᱥᱟᱹ ᱵᱟᱝ ᱦᱤᱡᱩᱜ ᱠᱟᱱ ᱛᱤᱧᱟᱹ ᱚᱱᱟ ᱫᱚ ᱟᱢ ᱜᱮᱢ ᱞᱟᱹᱭ ᱞᱮᱠᱷᱟᱱ ᱱᱟᱯᱟᱭ ᱠᱚᱜᱼᱟ
ᱦᱮᱸ ᱱᱚᱣᱟ ᱫᱚ ᱡᱟ ᱩᱰᱟᱹᱝ ᱵᱟᱰᱟᱭᱚᱜ ᱠᱟᱱᱟ ᱡᱮ ᱱᱚᱣᱟ ᱫᱚ ᱱᱟᱭᱠᱮᱜᱮ ᱦᱟᱸᱠᱷᱟᱡ ᱮ ᱪᱚᱰᱚᱨᱟ ᱾ ᱠᱷᱟᱡ ᱟᱨ ᱡᱮ ᱚᱸᱰᱮ ᱵᱟᱨᱭᱟ ᱱᱟᱶᱣᱟ ᱦᱟᱺᱰᱤ ᱴᱩᱠᱩᱡ ᱠᱷᱚᱱᱟᱜ ᱤᱭᱟᱹ ᱦᱟᱺᱰᱤ ᱠᱤᱱ ᱚᱸᱰᱩᱝᱼᱟ ᱩᱱᱠᱤᱱ ᱫᱚ ᱚᱠᱚᱭ ᱠᱤᱱ ᱚᱰᱩᱝᱼᱟ?
ᱤᱧᱟᱹᱜ ᱫᱚ ᱱᱟᱦᱜ ᱚᱱᱟ ᱫᱚ ᱵᱟᱰᱟᱭ ᱵᱟᱹᱱᱩᱜ ᱛᱤᱧᱟᱹ
ᱟᱪᱪᱷᱟ ᱚᱸᱰᱮ ᱫᱚ ᱦᱟᱠᱷᱟᱡ ᱵᱟᱨᱭᱟ ᱰᱟᱹᱣᱟᱹ ᱠᱚᱲᱟ ᱜᱤᱫᱽᱨᱟᱹ ᱞᱤᱱ ᱩᱰᱩᱝᱼᱟ ᱦᱮᱸ ᱥᱮ
ᱦᱮᱸ
ᱢᱟ ᱢᱟᱹᱭ ᱟᱨ ᱚᱱᱠᱟᱱᱟᱜ ᱠᱩᱠᱞᱤᱢ ᱧᱟᱢᱮᱫ ᱠᱷᱟᱱ ᱞᱟᱹᱭ ᱢᱮ
ᱦᱮᱸ ᱢᱤᱫᱴᱟᱝ ᱵᱷᱮᱱᱛᱟ ᱠᱟᱛᱷᱟ ᱛᱩᱭᱩ ᱫᱮᱨᱮᱧ ᱢᱮᱱᱛᱮᱫ ᱫᱚ ᱚᱠᱟ ᱵᱚᱱ ᱢᱮᱛᱟᱜᱼᱟ?
ᱦᱮᱸ ᱛᱩᱭᱩ ᱫᱨᱮᱝ ᱵᱚᱞᱛᱮ ᱫᱚ ᱦᱟᱸᱠᱷᱟᱡ ᱢᱟᱹᱨᱤᱪ ᱦᱚᱸ ᱵᱩᱡᱷᱟᱹᱜ ᱜᱮᱭᱟ
ᱦᱮᱸ ᱚᱱᱟᱜᱮ ᱦ
ᱢᱟ ᱢᱟᱹᱭ ᱟᱨᱚ ᱚᱱᱠᱟᱱᱟᱜ ᱠᱩᱠᱞᱤ ᱢᱮ
ᱦᱮᱸ ᱞᱚᱴᱟ ᱫᱟᱜ ᱵᱟᱥᱟᱝ ᱫᱟᱜ ᱢᱮᱱᱛᱮᱫᱚ ᱚᱠᱟ ᱵᱚᱱ ᱢᱮᱛᱟᱜᱼᱟ?
ᱱᱚᱣᱟ ᱦᱚᱸ ᱦᱸᱟᱠᱷᱟᱡ ᱵᱟᱝ ᱤᱧ ᱞᱟᱹᱭ ᱫᱟᱲᱮᱭᱟᱜ ᱠᱟᱱᱟ
ᱚᱱᱟ ᱫᱚ ᱱᱟᱜ ᱜᱚᱱᱚᱝ ᱴᱟᱠᱟ ᱜᱮᱠᱚ ᱢᱮᱛᱟᱜ ᱠᱟᱱᱟ
ᱟᱪᱪᱷᱟ ᱛᱟᱦᱚᱞᱮ ᱠᱟᱥᱤ ᱜᱮᱞᱮ ᱢᱮᱱᱛᱮ ᱫᱚ ᱪᱮᱫ ᱵᱚᱱ ᱵᱩᱡᱷᱟᱹᱣᱟ ᱢᱟᱹᱭ
ᱦᱮᱸ ᱚᱱᱟ ᱦᱚᱸ ᱜᱚᱱᱚᱝ ᱢᱤᱦᱩ ᱦᱚ ᱵᱚᱱ ᱢᱮᱛᱟ ᱠᱚᱣᱟ
ᱦᱮᱸ ᱮᱠᱫᱚᱢ ᱛᱟᱦᱚᱞᱮ ᱢᱟᱹᱭ ᱟᱵᱚᱣᱟᱜ ᱱᱚᱜᱼᱚᱭ ᱡᱮ ᱚᱞᱪᱤᱠᱤ ᱯᱟᱹᱨᱤᱥ ᱦᱮᱸᱥᱮ ᱚᱞ ᱪᱤᱠᱤ ᱡᱟᱦᱟᱸ ᱞᱤᱯᱤ ᱢᱮᱱᱟᱜᱼᱟ ᱚᱱᱟ ᱨᱮᱱᱟᱜ ᱞᱮᱴᱟᱨ ᱠᱚᱫᱚ ᱛᱤᱱᱟᱹᱜ ᱜᱚᱴᱟᱝᱼᱟ ᱞᱟᱹᱭ ᱫᱟᱲᱮᱭᱟᱜ ᱟᱢ
ᱪᱷᱟᱵᱵᱤᱥ ᱴᱤ
ᱵᱟᱝ ᱦᱟᱠᱷᱟᱡ ᱱᱚᱹᱣᱟ ᱫᱚ ᱪᱷᱟᱵᱤᱥᱴᱤ ᱫᱚ ᱤᱭᱟᱹ ᱤᱝᱞᱤᱥ ᱞᱮᱴᱟᱨ ᱪᱷᱟᱵᱤᱥᱴᱤ ᱦᱩᱭᱩᱜᱼᱟ ᱱᱚᱣᱟᱹ ᱫᱚ ᱦᱟᱠᱷᱟᱡ ᱯᱮᱹᱜᱮᱞ ᱜᱚᱴᱟᱝ ᱟᱵᱚᱣᱟᱼᱜ ᱫᱚ ᱢᱮᱱᱟᱜᱼᱟ
ᱦᱮᱸ
ᱟᱨ ᱢᱟ ᱚᱵᱠᱟᱱᱟᱜ ᱞᱟᱹᱭ ᱢᱮ
ᱦᱩᱸ
ᱢᱟᱹᱱᱮ ᱡᱩᱞᱩᱜ ᱥᱮᱸᱜᱮᱞ ᱩᱥᱠᱩᱨ ᱚᱱᱟ ᱫᱚ ᱚᱠᱟ‌ ᱵᱚᱱ ᱢᱮᱛ ᱛᱟᱜᱼᱟ
ᱮᱸ ᱡᱩᱞᱩᱜ ᱥᱮᱸᱜᱮᱞ ᱩᱥᱠᱩᱨ ᱫᱚ ᱠᱷᱟᱱ ᱵᱚᱱ ᱢᱮᱛᱟᱼᱜ ᱠᱟᱱᱟ ᱡᱟᱦᱟᱸᱭ ᱢᱤᱫᱴᱟᱝ ᱦᱚᱲ ᱨᱩᱣᱟᱹ ᱟᱡᱟᱨ ᱛᱮᱥᱮ ᱡᱟᱦᱟᱱᱟᱼᱜ ᱛᱮ ᱜᱮ ᱢᱟᱱᱮ ᱩᱱᱤ ᱢᱟᱱᱮ ᱢᱩᱦᱩᱛ ᱤᱭᱟᱹ ᱠᱟᱱᱟᱼᱭ ᱫᱩᱠ ᱠᱟᱱᱟᱭ ᱩᱱ ᱚᱠᱛᱚ ᱨᱮ ᱩᱱᱤ ᱦᱚᱲ ᱢᱟᱱᱮ ᱠᱷᱮᱡᱽᱨᱟᱼᱣ ᱛᱟᱦᱮᱸ ᱠᱷᱟᱡ ᱡᱩᱞᱩᱜ ᱥᱮᱸᱜᱮᱞ ᱨᱮ ᱩᱥᱠᱩᱨ ᱫᱚᱠᱚ ᱢᱮᱛᱟᱼᱜ ᱠᱟᱱᱟ ᱥᱮ ᱚᱠᱟᱞᱮᱠᱟ
ᱦᱮᱸ ᱚᱱᱠᱟ ᱜᱮ ᱱᱟᱜ
ᱦᱳᱭ ᱢᱟ ᱟᱨᱚ ᱚᱱᱠᱟᱱᱟᱜ ᱠᱩᱠᱞᱤ ᱠᱚ ᱞᱟᱹᱭ ᱢᱮ
ᱮᱸ ᱢᱚᱞᱚᱝ ᱫᱟᱜ ᱡᱚᱨᱚ ᱢᱮᱱᱛᱮᱫ ᱫᱚ ᱚᱠᱟ ᱵᱚᱱ ᱢᱮᱛᱟᱜᱼᱟ
ᱢᱚᱞᱚᱝ ᱫᱟᱜ ᱡᱚᱨᱚ ᱫᱚ ᱠᱷᱟᱡ ᱵᱟᱝᱤᱧ ᱞᱟᱹᱭ ᱫᱟᱲᱭᱟᱼᱜ ᱠᱟᱱᱟ
ᱚᱱᱟ ᱢᱮᱱᱛᱮ ᱫᱚ ᱱᱟᱜ ᱠᱚᱥᱴᱚ ᱠᱟ ᱠᱟᱛᱮᱼᱜ ᱟᱢ ᱡᱟᱦᱟᱸᱟᱢ ᱠᱟᱹᱢᱤᱭ ᱟᱠᱟᱫ ᱫᱚ ᱚᱱᱟ ᱨᱮᱱᱟᱼᱜ ᱡᱟᱦᱟᱸ ᱯᱷᱚᱞᱮᱢ ᱧᱟᱢᱟ ᱚᱱᱟᱴᱟᱜ ᱜᱮ
ᱦᱮᱸ ᱛᱟᱦᱚᱞᱮ ᱢᱟᱹᱭ ᱤᱧᱦᱚᱸ ᱟᱨ ᱚᱱᱠᱟᱱᱟᱜ ᱠᱩᱠᱞᱤᱭᱮᱫ ᱢᱤᱭᱟᱹᱧ ᱦᱮᱸᱥᱮ ᱫᱷᱤᱨᱤ ᱠᱟᱴ ᱪᱟᱹᱴᱟᱞᱤ ᱨᱮ ᱩᱫᱽᱜᱟᱹᱨ ᱫᱟᱜ ᱡᱚᱨᱚᱜ ᱨᱮᱥᱮ ᱛᱚᱵᱮ ᱨᱮᱥᱮᱢ ᱡᱚᱢᱟ ᱱᱚᱣᱟ ᱠᱩᱠᱞᱤ ᱨᱮᱱᱟᱼᱜ ᱛᱮᱞᱟ ᱠᱷᱟᱱ ᱪᱮᱫ ᱦᱩᱭᱩᱜᱼᱟ ᱞᱟᱹᱭ ᱫᱟᱲᱮᱭᱟᱜᱼᱟ
ᱚᱱᱟ ᱛᱮᱱᱟᱜ ᱮᱸ ᱤᱧᱟᱹᱜ ᱵᱟᱲᱟᱭ ᱞᱮᱠᱟ ᱛᱮ ᱪᱟᱥ ᱡᱟᱦᱟᱸ ᱪᱟᱥ ᱠᱟᱹᱢᱤ ᱠᱟᱛᱮᱼᱜ ᱟᱵᱚᱵᱚᱱ ᱡᱚᱢᱮᱫᱼᱟ
ᱦᱳᱭᱸ ᱚᱱᱠᱟ ᱜᱮ ᱠᱷᱟᱡ ᱫᱷᱤᱨᱤ ᱪᱟᱴᱟᱱᱤᱨ ᱨᱮ ᱤᱭᱟᱹ ᱫᱟᱜ ᱫᱚ ᱦᱩᱭᱩᱜ ᱠᱟᱱᱟ ᱢᱚᱞᱚᱝ ᱨᱮᱠᱷᱟᱡ ᱫᱟᱜ ᱡᱚᱨᱚ ᱱᱚᱣᱟ ᱜᱮ ᱠᱚ ᱢᱮᱱᱮᱫᱼᱟ ᱛᱟᱯᱚᱨᱮ ᱢᱟᱱᱮ ᱜᱮᱞᱮ ᱦᱩᱲᱩ ᱨᱮ ᱟᱬᱜᱚᱢ ᱱᱚᱣᱟ ᱨᱮᱱᱟᱜ ᱢᱮᱱᱮᱫ ᱮᱢ ᱵᱟᱲᱟᱭᱟ
ᱦᱩᱸ ᱚᱱᱟ ᱨᱮᱱᱟᱜ ᱢᱮᱱᱮᱫ ᱫᱚ ᱱᱟᱜ ᱵᱟᱹᱧ ᱵᱟᱹᱲᱟᱭᱼᱟ
ᱦᱳᱭᱸ ᱜᱮᱞᱮ ᱦᱳᱲᱳ ᱨᱮ ᱟᱬᱜᱚᱢ ᱫᱚ ᱦᱩᱭᱩᱜ ᱠᱟᱱᱟ ᱡᱟᱦᱟᱸ ᱠᱟᱹᱢᱤ ᱥᱟᱨ ᱥᱟᱹᱜᱩᱱ ᱟᱼᱠᱟᱱᱟ ᱦᱮᱸᱥᱮ ᱚᱱᱟ ᱚᱥᱟᱹᱜᱩᱱ ᱜᱮ ᱠᱷᱟᱡ ᱜᱮᱹᱞᱮ ᱦᱩᱲᱩ ᱨᱮ ᱟᱬᱜᱚᱢ ᱫᱚ ᱢᱟᱢᱟᱹᱭ ᱟᱨᱚ ᱚᱱᱠᱟᱱᱟᱜ ᱠᱩᱠᱞᱤ ᱤᱭᱟᱹ ᱫᱚᱦᱚᱼᱭ ᱛᱟᱞᱟᱝ ᱢᱮ ᱟᱞᱟᱝᱟᱜ ᱚᱠᱛᱚ ᱠᱚᱦᱚᱸ ᱟᱠᱷᱟᱡ ᱢᱩᱪᱟᱹᱫ ᱦᱤᱡᱩᱜ ᱠᱟᱱᱟ
ᱚᱱᱟ ᱟᱨ ᱢᱤᱫᱴᱟᱝ ᱠᱩᱠᱞᱤ ᱱᱟᱦᱟᱜ ᱵᱷᱮᱱᱛᱟ ᱠᱟᱛᱷᱟᱜ ᱜᱮ ᱨᱟᱥᱮ ᱟᱲᱛᱤ ᱚᱱᱟ ᱫᱚ ᱱᱟᱜ ᱚᱠᱟ ᱵᱚᱱ ᱢᱮᱛᱟᱜᱼᱟ
ᱦᱮᱸ ᱟᱞᱮ ᱥᱮᱫ ᱫᱚ ᱞᱮᱴᱚ ᱟᱲᱛᱤ ᱦᱚᱸᱠᱚ ᱞᱟᱹᱭᱟ ᱱᱚᱹᱣᱟ ᱫᱚ ᱨᱟᱥᱮ ᱟᱲᱛᱩ ᱫᱚ ᱡᱮᱢᱚᱱ ᱤᱭᱟᱹ ᱚᱱᱮ ᱡᱚᱦᱟᱨ ᱠᱚ ᱦᱮᱸ ᱥᱮ
ᱦᱮᱸ ᱵᱟᱝ ᱱᱟᱜ ᱠᱷᱟᱱ ᱱᱚᱸᱰᱮ ᱫᱚ ᱨᱟᱥᱮ ᱟᱲᱛᱤ ᱢᱮᱱᱛᱮᱫᱚ ᱥᱮᱨᱮᱧ ᱵᱩᱡᱷᱟᱹᱜ ᱠᱟᱱᱟ ᱟᱨ ᱡᱟᱦᱟᱸ ᱟᱢ ᱞᱟᱹᱭ ᱠᱮᱜᱼᱟ ᱞᱮᱴᱚ ᱟᱲᱛᱤ ᱚᱱᱟ ᱫᱚ ᱜᱚᱰ ᱡᱚᱦᱟᱨ ᱜᱮ ᱵᱩᱡᱷᱟᱹᱜᱼᱟ
ᱚ ᱟᱪᱷᱟ ᱟᱪᱷᱟ ᱟᱷᱟ ᱛᱟᱦᱚᱞᱮ ᱵᱷᱮᱜᱟᱨ ᱜᱮᱼᱭᱟ ᱱᱚᱣᱟ ᱫᱚ ᱟᱹᱰᱤ ᱱᱟᱯᱟᱭ
ᱟᱨ ᱢᱤᱫᱴᱟᱝ ᱠᱩᱠᱞᱤ ᱱᱟᱦᱟᱼᱜ ᱧᱮᱞᱮ ᱫᱩᱢᱩᱨ ᱨᱟᱥᱟ